ᱟᱸᱡᱚᱢᱚᱜ ᱠᱟᱱᱟ ᱟᱪᱪᱷᱟ ᱜᱚᱢᱠᱮ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ
ᱦᱮᱸ ᱟᱹᱞᱤᱧ ᱦᱚᱸ ᱱᱟᱦᱟᱜ ᱱᱟᱯᱟᱭ ᱵᱟᱲᱟ ᱜᱮ
ᱟᱪᱪᱷᱟ ᱟᱪᱪᱷᱟ
ᱟᱫᱚ ᱪᱮᱫ ᱞᱮᱠᱟ ᱫᱤᱱ ᱠᱚ ᱚᱱᱛᱮ
ᱫᱤᱱ ᱠᱚ ᱫᱟᱜᱮᱫ ᱜᱮᱭᱟᱭ ᱫᱟᱜ ᱫᱟᱜ ᱜᱮ ᱠᱤᱪᱷᱩ ᱫᱤᱱ ᱫᱷᱚᱨᱮ ᱫᱚ ᱯᱟᱸᱪ ᱪᱷᱚᱫᱤᱱ ᱫᱚ ᱫᱟᱜᱮᱜ ᱜᱮᱭᱟᱭ ᱛᱚᱵᱮ ᱵᱷᱟᱞᱤ ᱜᱮ
ᱵᱟᱝ ᱟᱯᱮᱥᱮᱫ ᱜᱮ ᱪᱮᱫᱮᱠᱟ ᱫᱤᱱ ᱱᱮᱛᱟᱨ ᱪᱟᱞᱟᱜ ᱠᱟᱱᱟ
ᱦᱮᱸ ᱱᱚᱛᱮ ᱫᱚ ᱱᱟᱦᱟᱜ ᱫᱟᱜᱽ ᱵᱟᱲᱟ ᱜᱮᱼᱟᱭ ᱱᱤᱛ ᱫᱚ ᱥᱤᱛᱩᱝ ᱛᱩᱫ ᱠᱟᱱᱟᱦᱟᱜ
ᱟᱪᱪᱷᱟ ᱟᱪᱪᱷᱟ
ᱱᱤᱛ ᱫᱚ ᱥᱤᱛᱩᱝ ᱵᱟᱲᱟᱭᱮᱫ ᱠᱟᱱᱟ
ᱟᱪᱪᱷᱟ ᱟᱪᱪᱷᱟ ᱫᱟᱠᱟ ᱠᱚᱵᱮᱱ ᱡᱚᱢ ᱠᱮᱫᱼᱟ ᱥᱮ ᱵᱟᱝ
ᱦᱮᱸ ᱫᱟᱠᱟ ᱠᱚ ᱡᱚᱢ ᱦᱩᱭ ᱠᱟᱱᱟ ᱱᱤᱛ ᱫᱚ ᱱᱚᱜᱼᱚᱭ ᱡᱚᱢ ᱡᱤᱨᱟᱹᱣ ᱠᱟᱛᱮᱜ ᱦᱮᱸ ᱱᱚᱛᱮ ᱫᱟᱨᱮ ᱵᱩᱴᱟᱹ ᱥᱮᱫ ᱨᱮᱜᱤ ᱩᱢᱩᱞ ᱦᱩᱭ ᱟᱠᱟᱱᱟ
ᱟᱪᱪᱷᱟ ᱟᱪᱪᱷᱟ ᱟᱨ ᱛᱩᱯᱩ ᱵᱟᱲᱟ ᱠᱚᱫᱚ
ᱛᱟᱦᱚᱞᱮ ᱛᱩᱯᱩ ᱵᱟᱲᱟ ᱠᱚᱫᱚ ᱛᱤᱨᱮ ᱦᱩᱭᱩᱜ ᱛᱟᱢᱟ
ᱟᱨ ᱡᱚᱢ ᱠᱚᱫᱚ ᱟᱹᱣᱨᱤ ᱦᱩᱭ ᱟᱠᱟᱱᱟ ᱛᱚᱵᱮ
ᱮ ᱡᱚᱢ ᱫᱚ ᱦᱩᱭ ᱟᱠᱟᱱ ᱜᱮᱭᱟ ᱢᱟᱱᱮ ᱫᱟᱠᱟ ᱠᱚᱫᱚ ᱵᱟᱝ ᱢᱟᱱᱮ ᱤᱭᱟᱹ ᱠᱚᱨᱮᱱᱟᱜ ᱚᱱᱠᱟᱱ ᱠᱷᱟᱹᱡᱟᱹᱲᱤ ᱠᱚ
ᱚ ᱫᱟᱠᱟ ᱫᱚ ᱛᱤᱱᱟᱹᱜ ᱚᱠᱛᱚ ᱯᱮ ᱡᱚᱢᱟ ᱜᱚᱢᱠᱮ ᱚᱱᱛᱮ ᱫᱚ
ᱟᱫᱚ ᱡᱚᱢ ᱜᱮᱭᱟᱞᱮ ᱡᱚᱞᱫᱤ ᱜᱮ ᱛᱚ ᱟᱫᱚ ᱱᱤᱛᱳᱜ ᱫᱚ ᱟᱹᱞᱤᱧ ᱫᱚ ᱵᱟᱹᱞᱤᱧ ᱡᱚᱢ ᱮᱫᱟ ᱫᱟᱠᱟ ᱠᱚᱫᱚ ᱱᱤᱛ ᱡᱚᱢ ᱠᱚ ᱵᱟᱝ ᱥᱟᱱᱟ ᱠᱟᱱᱟ ᱚᱱᱟ ᱠᱷᱟᱹᱛᱤᱨ ᱞᱮᱴ ᱧᱚᱸᱜ ᱠᱟᱛᱮ ᱞᱤᱧ ᱡᱚᱢ ᱞᱟᱹᱜᱤᱫ
ᱟᱪᱪᱷᱟ
ᱦᱳᱭ ᱦᱳᱭ
ᱟᱨ ᱛᱚᱵᱮ ᱵᱟᱹᱫᱽ ᱨᱮ ᱠᱟᱹᱢᱤ ᱠᱚᱫᱚ ᱪᱮᱫᱮ ᱞᱮᱠᱟ ᱦᱩᱲᱩ ᱨᱚᱦᱚᱭ ᱠᱚ
ᱦᱩᱲᱩ ᱨᱚᱦᱚᱭ ᱠᱚᱫᱚ ᱜᱚᱝᱠᱮ ᱟᱵᱚᱱ ᱵᱟᱲᱟᱭᱟ ᱠᱤᱪᱷᱩ ᱫᱤᱱ ᱫᱷᱚᱨᱮ ᱢᱟᱱᱮ ᱠᱤᱪᱷᱩ ᱫᱤᱱ ᱢᱟᱱᱮ ᱟᱹᱰᱤ ᱜᱮᱭ ᱥᱤᱛᱩᱝ ᱮᱫ ᱛᱟᱦᱮᱱᱟ ᱟᱹᱰᱤ ᱠᱟᱡᱟᱠ ᱜᱮ
ᱦᱮᱸ
ᱦᱳᱭᱥᱮ ᱛᱟᱨᱯᱚᱨ ᱚᱱ ᱯᱟᱸᱪ ᱪᱷᱚ ᱫᱤᱱ ᱮ ᱫᱟᱜ ᱠᱮᱜᱼᱟ ᱡᱳᱨ ᱧᱚᱜ ᱜᱮ
ᱦᱮᱸ ᱱᱚᱛᱮ ᱫᱚ ᱱᱟᱸᱦᱜ ᱨᱚᱦᱚᱭ ᱞᱮ ᱥᱟᱨᱫᱤ ᱟᱠᱟᱱᱟ
ᱟᱪᱪᱷᱟ ᱟᱪᱪᱷᱟ
ᱱᱚᱛᱮ ᱫᱚ ᱱᱚᱸᱜᱼᱚᱭ ᱫᱤᱱᱟᱹᱢ ᱦᱤᱞᱳᱜ ᱜᱮ ᱵᱟᱹᱭᱦᱟᱹᱲ ᱨᱮ ᱠᱟᱹᱢᱤ ᱦᱩᱭᱩᱜ ᱠᱟᱱᱟ
ᱟᱪᱪᱷᱟ ᱛᱟᱨᱯᱚᱨ ᱟᱫᱚ ᱦᱚᱸᱜᱼᱚ ᱱᱚᱝᱠᱟ ᱫᱟᱜ ᱠᱮᱜᱟᱭ ᱛᱚ ᱢᱟᱱᱮ ᱠᱤᱪᱷᱩ ᱫᱤᱱᱮ ᱫᱟᱜ ᱠᱮᱫ ᱛᱮ ᱥᱤᱛᱩᱝ ᱠᱮᱫᱟᱭ ᱛᱟᱯᱚᱨ ᱫᱟᱜ ᱠᱮᱜᱟᱭ ᱟᱫᱚ ᱚᱱᱠᱟ ᱠᱟᱛᱮ ᱜᱮ ᱠᱤᱪᱷᱩ ᱜᱟᱱ ᱦᱚᱲ ᱫᱚ ᱨᱚᱦᱚᱭ ᱫᱚᱠᱚ ᱞᱟᱦᱟ ᱞᱮᱜᱼᱟ
ᱦᱮᱸ
ᱛᱟᱨᱯᱚᱨ ᱦᱸᱚᱼᱚᱭ ᱱᱚᱣᱟ ᱠᱤᱪᱷᱩ ᱫᱤᱱᱮ ᱫᱟᱜ ᱠᱮᱫᱮᱜ ᱟᱭ ᱯᱟᱸᱪ ᱪᱷᱚ ᱫᱤᱱ ᱟᱫᱚ ᱚᱱᱟᱨᱮ ᱦᱚᱲ ᱫᱚ ᱯᱮ ᱨᱚᱦᱚᱭ ᱠᱟᱜ ᱠᱮᱭᱟ ᱛᱚ ᱟᱨ ᱟᱹᱰᱤ ᱦᱚᱲ ᱜᱮ ᱵᱟᱹᱠᱤ ᱦᱚᱸ ᱢᱮᱱᱟᱜ ᱛᱟᱠᱚ ᱜᱮᱭᱟ ᱨᱚᱦᱚᱭ ᱞᱟᱹᱜᱤᱫ
ᱚᱱᱛᱮ ᱫᱚ ᱱᱚᱝᱠᱟ ᱥᱮᱨᱢᱟ ᱡᱟᱹᱲᱤ ᱛᱮᱜᱮ ᱯᱮ ᱨᱚᱦᱚᱭᱟ ᱥᱮ ᱱᱟᱞᱟ ᱠᱚ ᱢᱮᱱᱟᱜᱼᱟ ᱱᱟᱞᱟ ᱫᱟᱜ ᱠᱚ
ᱟᱨ ᱢᱟᱱᱮ ᱱᱚᱣᱟ ᱟᱥᱟᱲ ᱵᱚᱸᱜᱟ ᱥᱤᱡᱤᱱ ᱛᱚ ᱢᱟᱱᱮ ᱢᱤᱱᱤ ᱠᱚ ᱥᱮᱞᱳ ᱠᱚᱫᱚ ᱵᱟᱝᱠᱚ ᱪᱟᱹᱞᱩ ᱦᱚᱪᱚᱜ ᱜᱮᱭᱟ ᱮᱴᱟᱜ ᱴᱟᱭᱤᱢ ᱫᱚᱠᱚ ᱪᱟᱹᱞᱩᱪᱚᱜ ᱜᱮᱭᱟ ᱢᱤᱱᱤ ᱥᱮᱞᱳ ᱠᱚ ᱟᱫᱚ ᱚᱱᱟ ᱠᱷᱟᱹᱛᱤᱨ ᱜᱮ ᱟᱥᱟᱲ ᱵᱚᱸᱜᱟ ᱴᱟᱭᱤᱢ ᱫᱚ ᱡᱮᱦᱮᱛᱩ ᱫᱟᱜ ᱥᱤᱡᱤᱱ ᱠᱟᱱᱟ ᱚᱱᱟ ᱠᱷᱟᱹᱛᱤᱨ ᱜᱮ ᱚᱱᱟ ᱠᱚᱫᱚ ᱪᱟᱹᱞᱩ ᱠᱚᱫᱚ ᱵᱟᱨᱚᱱ ᱜᱮᱭᱟ
ᱟ ᱦᱮᱸ ᱦᱳᱭ ᱱᱚᱛᱮ ᱦᱚᱸ ᱱᱚᱸᱜᱼᱚᱭ ᱱᱚᱛᱮ ᱚᱱᱠᱟ ᱡᱟᱦᱟᱱ ᱤᱭᱟᱹ ᱠᱚᱫᱚ ᱵᱳᱨᱤᱝ ᱠᱚᱫᱚ ᱥᱮ ᱤᱭᱟᱹ ᱠᱚᱦᱚᱸ ᱵᱟᱞᱮ ᱞᱟᱜᱟᱣᱟ
ᱟᱪᱪᱷᱟ ᱟᱪᱪᱷᱟ ᱛᱟᱞᱦᱮ ᱥᱮᱨᱢᱟ ᱡᱟᱹᱲᱤ ᱞᱟᱹᱭ ᱛᱮᱜᱮ ᱥᱮᱪᱮᱫ
ᱦᱮᱸ ᱱᱚᱛᱮ ᱥᱮᱨᱢᱟ ᱡᱟᱹᱲᱤ ᱞᱮᱠᱷᱟᱡ ᱜᱮ ᱡᱟᱦᱟᱸ ᱚᱱᱠᱟ ᱱᱟᱞᱟ ᱠᱚ ᱢᱮᱱᱟᱜᱼᱟ ᱜᱟᱰᱟ ᱠᱚ ᱱᱟᱞᱟ ᱠᱚᱨᱮ ᱠᱷᱚᱱ ᱜᱮ ᱫᱟᱜ ᱱᱚᱛᱮ ᱦᱤᱡᱩᱜᱼᱟ ᱚᱱᱟ ᱛᱮᱜᱮ ᱱᱟᱦᱜᱽ ᱪᱟᱥ ᱠᱚᱫᱚ ᱦᱩᱭᱩᱜᱼᱟ ᱚᱱᱟᱛᱮ
ᱟᱪᱪᱷᱟ ᱛᱚ ᱜᱚᱝᱠᱮ ᱛᱟᱦᱚᱞᱮ ᱪᱟᱥ ᱵᱟᱥ ᱫᱚ ᱢᱟᱱᱮ ᱛᱤᱱ ᱵᱟᱨ ᱯᱮ ᱪᱟᱥ ᱜᱮᱭᱟ ᱱᱚᱣᱟ ᱵᱚᱪᱷᱚᱨ ᱨᱮ
ᱦᱮᱸ ᱜᱚᱝᱠᱮ ᱟᱞᱮ ᱠᱚᱫᱚ ᱱᱟᱦᱜᱽ ᱱᱚᱛᱮ ᱢᱤᱫ ᱫᱷᱟᱣ ᱜᱮ ᱱᱟᱦᱜᱽ ᱪᱟᱥ ᱠᱚᱫᱚ ᱦᱩᱭᱩᱜ ᱜᱮᱭᱟ ᱦᱩᱲᱩ ᱪᱟᱥ ᱠᱚᱫᱚ ᱱᱟᱦᱜᱽ ᱟᱯᱮ ᱥᱮᱫ ᱫᱚ ᱱᱟᱦᱜᱽ
ᱟᱞᱮ ᱥᱮᱫ ᱫᱚ ᱪᱟᱥ ᱫᱚ ᱢᱟᱱᱮ ᱵᱮᱥᱤᱨ ᱵᱷᱟᱜᱽ ᱵᱟᱨᱫᱷᱟᱣ ᱠᱚ ᱪᱟᱥᱟ ᱦᱩᱲᱩ ᱠᱚᱫᱚ ᱟᱨ ᱠᱤᱪᱷᱤᱩ ᱜᱟᱱ ᱦᱚᱲ ᱫᱚ ᱯᱮ ᱫᱷᱟᱣ ᱦᱚᱸ ᱠᱚ ᱥᱮᱴᱮᱨ ᱜᱮᱭᱟ ᱛᱚ ᱠᱚᱢ ᱦᱚᱲ ᱜᱮ ᱯᱮ ᱫᱷᱟᱣ ᱠᱚ ᱨᱚᱦᱚᱭᱟ ᱵᱟᱹᱲᱛᱤ ᱫᱚ ᱢᱟᱱᱮ ᱥᱟᱱᱟᱢ ᱦᱚᱲ ᱜᱮ ᱵᱟᱨ ᱫᱷᱟᱣ ᱫᱚᱠᱚ ᱪᱟᱥᱟ ᱦᱩᱲᱩ
ᱦᱮᱸ ᱟᱫᱚ ᱱᱟᱦᱜᱽ ᱦᱟᱱᱛᱮ ᱢᱟ ᱫᱟᱜ ᱠᱚ ᱨᱟᱠᱟᱵ ᱡᱟᱹᱨᱩᱲᱟ
ᱦᱩᱸ ᱦᱩᱸ ᱦᱩᱸ ᱦᱩᱸ
ᱦᱮᱸ ᱱᱤᱭᱟᱹ ᱠᱚ ᱥᱤᱡᱮᱱ ᱫᱚ ᱚᱱᱟ ᱠᱚ ᱵᱟᱭ ᱫᱚᱨᱠᱟᱨᱟ
ᱦᱳᱭ ᱦᱳᱭ
ᱟᱨ ᱡᱟᱦᱟᱸᱱᱼᱟᱜ ᱩᱛᱩ ᱠᱚ ᱪᱮᱫ ᱠᱚᱯᱮ ᱪᱟᱥᱟ ᱜᱮᱭᱟ
ᱦᱳᱭ ᱩᱛᱩ ᱠᱚᱫᱚ ᱪᱟᱥ ᱦᱩᱭᱩᱜ ᱜᱮᱭᱟ ᱢᱟᱱᱮ ᱟᱹᱰᱤ ᱡᱟᱹᱥᱛᱤ ᱜᱮ ᱟᱠᱷᱨᱤᱧ ᱞᱮᱠᱟ ᱜᱮᱞᱮ ᱪᱟᱥ ᱜᱮᱭᱟ ᱟᱞᱮ ᱱᱚᱛᱮ ᱫᱚ ᱚᱲᱟᱜ ᱞᱮᱠᱟ ᱫᱚ ᱟᱹᱰᱤ ᱠᱷᱩᱵ ᱠᱚᱢ ᱜᱮᱞᱮ ᱪᱟᱥᱟ
ᱟᱞᱮ ᱠᱚᱫᱚ ᱱᱟᱦᱟᱜ ᱱᱚᱛᱮ ᱫᱚ ᱩᱛᱩ ᱠᱚᱫᱚ ᱟᱹᱰᱤ ᱠᱚᱢ ᱫᱷᱟᱨᱟ ᱜᱮ ᱱᱟᱜ ᱪᱟᱥ ᱦᱩᱭᱩᱜᱼᱟ ᱜᱚᱝᱠᱮ ᱱᱚᱛᱮ ᱢᱟ ᱫᱚᱞᱦᱟ ᱡᱩᱢᱤ ᱛᱚ ᱚᱱᱠᱟ ᱠᱚᱴᱠᱤ ᱡᱚᱢᱤ ᱢᱟ ᱵᱟᱝ ᱠᱟᱱᱟ ᱚᱱᱟᱛᱮ ᱱᱟᱜ ᱱᱚᱛ ᱫᱚ ᱚᱲᱟᱜ ᱨᱮ ᱩᱛᱩ ᱵᱟᱠᱷᱟᱨ ᱜᱮ ᱪᱟᱥ ᱠᱚᱫᱚ ᱦᱩᱭᱩᱜᱼᱟ
ᱟᱨ ᱛᱟᱦᱚᱞᱮ ᱚᱱᱠᱟ ᱥᱚᱵᱽᱡᱤ ᱪᱟᱥ ᱠᱚᱫᱚ ᱵᱟᱝ ᱦᱩᱭᱩᱜᱼᱟ ᱢᱟᱱᱮ ᱟᱠᱷᱨᱤᱧ ᱞᱮᱠᱟ ᱫᱚ
ᱵᱟᱝ ᱵᱟᱝ ᱚᱱᱠᱟ ᱫᱚ
ᱟᱪᱪᱷᱟ ᱟᱪᱪᱷᱟ
ᱛᱟᱦᱚᱞᱮ ᱛᱚᱵᱮ
ᱟᱞᱮ ᱱᱚᱛᱮ ᱫᱚ ᱟᱞᱩ ᱥᱟᱶᱛᱮ ᱵᱟᱫᱟᱢ ᱟᱨ ᱢᱟᱨᱹᱤᱪ ᱫᱚ ᱢᱟᱱᱮ ᱟᱹᱰᱤ ᱡᱷᱚᱛᱚ ᱠᱷᱚᱱ ᱡᱟᱹᱥᱛᱤ ᱠᱚ ᱪᱟᱥ ᱜᱮᱭᱟ
ᱵᱟᱫᱟᱢ ᱦᱚᱸᱯᱮ ᱪᱟᱥ ᱜᱮᱭᱟ ᱜᱚᱝᱠᱮ
ᱦᱳᱭ ᱦᱳᱭ ᱵᱟᱫᱟᱢ ᱠᱚ ᱟᱞᱩ ᱟᱨ ᱢᱟᱹᱨᱤᱡ ᱫᱚ ᱟᱹᱰᱤ ᱢᱟᱱᱮ ᱡᱟᱹᱥᱛᱤ ᱜᱮᱞᱮ ᱪᱟᱥ ᱜᱮᱭᱟ ᱱᱚᱣᱟ ᱟᱞᱮ ᱚᱱᱛᱮ ᱟᱹᱛᱩ ᱫᱤᱥᱚᱢ ᱠᱚᱨᱮ ᱫᱚ
ᱪᱮᱫ ᱞᱮᱠᱟ ᱯᱮ ᱪᱟᱥᱟ ᱜᱚᱝᱠᱮ ᱵᱟᱫᱟᱢ ᱫᱚ ᱱᱟᱦᱟᱜ
ᱟᱪᱪᱷᱟ ᱵᱟᱫᱟᱢ ᱫᱚᱞᱮ ᱪᱟᱥ-ᱟ ᱚᱱᱮ ᱵᱟᱫᱚᱢ ᱪᱩᱨᱩᱡ ᱞᱟᱦᱟᱨᱮ ᱢᱟᱱᱮ ᱮᱨ ᱞᱟᱦᱟᱨᱮ ᱚᱱᱠᱟ ᱵᱟᱨᱯᱮ ᱫᱤᱱ ᱫᱟᱜ ᱨᱮ ᱰᱩᱵᱩᱡ ᱫᱚᱦᱚ ᱦᱩᱭᱩᱜ ᱟ ᱥᱮ
ᱦᱮᱸ
ᱛᱟᱨᱯᱚᱨ ᱚᱱᱠᱟ ᱫᱟᱜ ᱨᱮ ᱡᱚᱵᱮ ᱫᱚᱦᱚ ᱥᱮ ᱰᱩᱵᱩᱡ ᱫᱚᱦᱚ ᱞᱮᱠᱷᱟᱱ ᱦᱟᱞᱠᱟ ᱦᱟᱞᱠᱟ ᱜᱮᱭᱟ ᱢᱟᱱᱮ ᱯᱚᱝᱪᱚᱭ ᱜᱮᱭᱟ ᱠᱚ ᱚᱫᱷᱮᱠ ᱠᱚᱫᱚ ᱡᱟᱦᱟᱸ ᱠᱚ ᱢᱮᱱᱟ
ᱦᱮᱸ
ᱟᱨ ᱠᱤᱪᱷᱩ ᱜᱟᱱ ᱫᱚ ᱵᱟᱝ ᱠᱚ ᱦᱚᱪᱚᱭ ᱜᱮᱭᱟ ᱛᱚ ᱠᱤᱪᱷᱤ ᱜᱟᱱ ᱫᱚᱞᱮ ᱯᱚᱦᱪᱚᱣ ᱜᱮᱭᱟ ᱠᱤᱪᱷᱤ ᱜᱟᱱ ᱫᱚ ᱵᱟᱠᱚ ᱯᱚᱦᱪᱚᱣᱭᱟ
ᱟᱫᱚ ᱚᱱᱟ ᱫᱚ ᱚᱠᱟ ᱚᱠᱟ ᱤᱭᱟᱹᱨᱮ ᱚᱠᱟ ᱪᱟᱸᱫᱳ ᱨᱮ ᱱᱟᱦᱟᱜ ᱯᱮ ᱪᱩᱨᱩᱡ ᱛᱟᱵᱚᱱᱟ
ᱚᱱᱟ ᱫᱚᱞᱮ ᱪᱩᱨᱩᱡᱟ ᱮᱠᱟᱞᱮ ᱮᱠᱫᱚᱢ ᱢᱟᱜᱽ ᱥᱮᱫ ᱢᱟᱜ
ᱦᱳ ᱱᱤᱛ ᱱᱤᱛ ᱫᱚ ᱥᱟᱢᱴᱟᱣ ᱪᱟᱵᱟ ᱦᱩᱭ ᱟᱠᱟᱱᱟ ᱛᱚᱵᱮ
ᱦᱮᱸ ᱦᱮᱸ ᱱᱤᱛ ᱫᱚ ᱥᱟᱢᱴᱟ ᱦᱩᱭ ᱠᱟᱱᱟ ᱠᱤᱪᱩ ᱫᱤᱱ ᱥᱟᱢᱟ ᱦᱩᱭ
ᱟᱞᱮ ᱢᱟ ᱚᱱᱟ ᱠᱚ ᱵᱟᱝᱞᱮ ᱧᱮᱞ ᱟᱠᱟᱫᱟ ᱦᱟ ᱜᱚᱝᱠᱮ ᱵᱟᱫᱟᱢ ᱪᱟᱥᱠᱩ ᱵᱷᱩᱴ ᱪᱟᱥ ᱠᱩ
ᱟᱪᱪᱷᱟ ᱟᱪᱪᱷᱟ
ᱱᱚᱛᱮ ᱫᱚ ᱵᱟᱝ ᱧᱮᱞ ᱫᱚ
ᱱᱚᱛᱮ ᱚᱱᱟ ᱠᱚᱢᱟ ᱪᱟᱥᱜᱤ ᱵᱟᱝ ᱦᱳᱭᱳᱜᱼᱟ ᱛᱚ ᱟᱨ ᱢᱟᱹᱨᱤᱪ ᱠᱚ ᱛᱚᱵᱮ
ᱦᱮᱸ ᱦᱮᱸ ᱢᱟᱹᱨᱤᱪ ᱠᱚᱦᱚᱸ ᱟᱹᱰᱤ ᱡᱟᱹᱥᱛᱤ ᱢᱟᱹᱨᱤᱪ ᱫᱚ ᱟᱹᱰᱤ ᱡᱟᱹᱥᱛᱤ ᱜᱮ ᱛᱚ ᱯᱮᱸᱭᱟᱡᱽ ᱫᱚᱞᱮ ᱪᱟᱥ ᱜᱮᱭᱟ ᱡᱟᱹᱥᱛᱤ ᱜᱮ ᱛᱚᱵᱮ ᱚᱲᱟᱜ ᱞᱟᱹᱜᱤᱫ ᱜᱮ ᱯᱮᱸᱭᱟᱡᱽ ᱫᱚ ᱟᱠᱠᱷᱨᱤᱧ ᱞᱮᱠᱟ ᱫᱚ ᱵᱟᱝ ᱟ ᱦᱩᱸ ᱛᱚᱵᱮ ᱦᱮᱸ ᱦᱮᱸ ᱢᱟᱨᱤ ᱢᱟᱱᱮ ᱵᱟᱫ ᱵᱟᱹᱠᱤ ᱪᱟᱥ ᱫᱚ ᱡᱷᱚᱛᱚ ᱜᱮ ᱟᱠᱷᱨᱤᱧ ᱞᱟᱹᱜᱤᱫ ᱟᱞᱮ ᱚᱱᱟ ᱱᱛᱮ ᱫᱚ ᱡᱟᱦᱟᱸ ᱛᱤᱱᱟᱹᱜ ᱠᱚ ᱪᱟᱥ ᱪ ᱚᱲᱟᱜ ᱞᱟᱹᱜᱤᱫ ᱫᱚ ᱵᱟᱠᱚ ᱪᱟᱥᱟ ᱚᱲᱟᱜ ᱚᱲᱟᱜ ᱞᱟᱹᱜᱤᱫ ᱫᱚ ᱵᱟᱠᱚ ᱪᱟᱥ-ᱟ ᱚᱲᱟᱜ ᱞᱟᱹᱜᱤᱫ ᱫᱚᱠᱚ ᱚᱸᱰᱮ ᱠᱷᱚᱱ ᱜᱮᱠᱚ ᱥᱟᱨᱮᱡ ᱡᱚᱱᱜᱼᱟ ᱛᱚᱵᱮ ᱟᱠᱷᱨᱤᱧ ᱞᱟᱹᱜᱤᱫ ᱜᱮ ᱵᱟᱹᱲ ᱛᱮᱫᱚ
ᱛᱚᱵᱮ ᱢᱟ ᱟᱹᱰᱤ ᱱᱟᱯᱟᱭ ᱫᱤᱥᱚᱢ ᱜᱚᱝᱠᱮ ᱟᱯᱮ ᱥᱮᱫ ᱫᱚ
ᱦᱳᱭ ᱫᱤᱥᱚᱢ ᱠᱚ ᱱᱟᱯᱟᱭ ᱛᱚ ᱪᱮᱫ ᱞᱮᱠᱟᱞᱤᱧ ᱢᱮᱱᱟ ᱱᱟᱯᱟᱭ ᱟᱫᱚ ᱚᱱᱠᱟᱜᱮ ᱠᱟᱹᱢᱤ ᱠᱟᱛᱮ ᱜᱮ
ᱦᱮᱸ ᱢᱟᱱᱮ ᱥᱟᱱᱟᱢ ᱞᱮᱠᱟᱱᱟᱜ ᱡᱤᱱᱤᱥ ᱠᱚᱯᱮ ᱪᱟᱥ ᱟᱵᱟᱫ ᱫᱟᱲᱮᱭᱟᱜ ᱠᱟᱱᱟ ᱛᱚ ᱟᱞᱮ ᱢᱟ ᱛᱚ ᱥᱟᱱᱟᱢ ᱞᱮᱠᱟᱱᱟᱜ ᱡᱤᱱᱤᱥ ᱠᱚᱦᱚᱸ ᱵᱟᱞᱮ ᱪᱟᱥ ᱟᱵᱟᱫ ᱫᱟᱲᱮᱭᱟᱜᱼᱟ᱾ ᱱᱚᱛᱮ ᱛᱷᱚᱲᱟ ᱵᱚᱞᱮ ᱱᱚᱛᱮ ᱫᱚ ᱱᱟᱜ ᱮᱴᱠᱮᱴᱚᱬᱮ ᱧᱚᱜ ᱜᱮᱭᱟ᱾
ᱟᱪᱪᱷᱟ ᱟᱪᱪᱷᱟ
ᱟᱞᱮ ᱫᱚ ᱱᱚᱛᱮ ᱫᱚ ᱦᱩᱲᱩ ᱜᱮ ᱡᱟᱹᱥᱛᱤ ᱫᱚᱞᱮ ᱪᱟᱥᱟ᱾
ᱚᱱᱟ ᱫᱟᱜ ᱥᱤᱡᱤᱱ ᱜᱮ ᱵᱟᱝ ᱟᱥᱟᱲ ᱵᱚᱸᱜᱟ ᱴᱟᱭᱤᱢ᱾ ᱟᱨ ᱚᱱᱟ ᱨᱮᱭᱟᱲ ᱴᱟᱭᱤᱢ ᱡᱟᱦᱟᱸ ᱦᱳᱲᱳ ᱨᱚᱦᱚᱭ ᱦᱳᱭᱳᱜᱼᱟ᱾ ᱰᱮᱦᱟ ᱨᱮᱭᱟᱲ ᱥᱤᱡᱤᱱ ᱚᱱᱟ ᱛᱟᱦᱮᱸ ᱛᱚᱠᱷᱚᱱ ᱫᱚ ᱵᱟᱝᱯᱮ ᱨᱚᱦᱚᱭᱟ?
ᱵᱟᱝᱟ ᱤᱱᱟᱹ ᱚᱠᱛᱮ ᱫᱚ᱾
ᱟᱪᱪᱷᱟ ᱟᱪᱪᱷᱟ
ᱱᱚᱛᱮ ᱫᱚ ᱜᱚᱢ ᱵᱟᱹᱫᱽ ᱠᱩᱦᱚᱸ ᱚᱱᱠᱟ ᱤᱭᱟᱹ ᱞᱮᱠᱟ ᱢᱟ ᱵᱟᱝᱜᱮ ᱨᱚᱦᱚᱲᱚᱜ ᱟ ᱛᱚ ᱡᱟᱦᱟᱸ ᱞᱮᱠᱟ ᱠᱩᱴᱠᱩ ᱡᱚᱢᱤ ᱞᱮᱠᱟ ᱢᱟ, ᱱᱚᱛᱮ ᱢᱟ ᱫᱟᱜ ᱤᱱᱠᱟᱹ ᱛᱷᱚᱲᱟ ᱛᱷᱚᱲᱟ ᱫᱟᱜ ᱡᱟᱹᱲᱤ ᱞᱮᱠᱟᱡ ᱜᱮ ᱱᱟᱜ, ᱫᱟᱜ ᱠᱚ ᱵᱟᱹᱫᱽ ᱠᱚᱨᱮ ᱛᱟᱦᱮᱱᱟ ᱯᱮᱨᱮᱡᱚᱜᱼᱟ ᱚᱱᱟ ᱞᱮᱠᱟᱛᱮ, ᱚᱝᱠᱟ ᱱᱟᱜ ᱪᱟᱥ ᱠᱚᱫᱚ ᱛᱷᱚᱲᱟ ᱢᱩᱥᱠᱤᱞ ᱜᱤ,
ᱟᱪᱪᱷᱟ
ᱚᱱᱛᱮ ᱢᱟ ᱛᱚᱵᱮ ᱥᱟᱱᱟᱢ ᱞᱮᱠᱟᱱᱟᱜ, ᱛᱚ ᱡᱤᱱᱤᱥ ᱠᱚᱢᱟ ᱫᱟᱢ ᱠᱚᱨᱮᱱᱟᱜ ᱢᱟ ᱛᱷᱚᱲᱟ ᱠᱚᱢ ᱫᱷᱟᱨᱟ ᱜᱮᱭᱟ᱾
ᱦᱮᱸ ᱦᱮᱸ ᱛᱟᱦᱞᱮ ᱜᱚᱢᱠᱮ ᱟᱯᱮᱥ ᱪᱮᱫ ᱪᱮᱫᱞᱮᱠᱟ ᱢᱟᱱᱮ ᱥᱚᱵᱡᱤ ᱫᱟᱢ ᱠᱚᱫᱚ ᱵᱮᱥᱤ ᱜᱮᱭᱟ ᱥᱮ ᱠᱚᱢ ᱫᱷᱟᱨᱟ?
ᱦᱮᱸ ᱱᱚᱛᱮ ᱫᱚ ᱰᱷᱮᱨ ᱜᱮ ᱰᱷᱮᱨ ᱜᱮᱭᱟ ᱱᱟᱦᱟᱜ᱾
ᱟᱪᱪᱷᱟ ᱟᱪᱪᱷᱟ
ᱥᱚᱵᱽᱡᱤ ᱫᱟᱢ ᱠᱚᱫᱚ ᱱᱚᱛᱮ ᱢᱟ ᱪᱟᱥ ᱪᱟᱥ ᱠᱚᱢᱟ ᱠᱚᱢ ᱜᱮᱭᱟ ᱛᱚ᱾
ᱦᱳᱭ ᱦᱳᱭ ᱦᱳᱭ
ᱱᱚᱱᱚᱛ ᱫᱚ ᱫᱟᱢ ᱜᱮᱭᱟ ᱱᱟᱜ, ᱟᱪᱪᱷᱟ ᱜᱚᱢᱠᱮ
ᱦᱮᱸ ᱦᱮᱸ
ᱟᱯᱮᱫ ᱫᱚ ᱚᱱᱮ ᱡᱮ ᱡᱚᱱᱚᱜ ᱵᱚᱱ ᱢᱮᱛᱟᱜ ᱠᱟᱱᱟ ᱚᱱᱟ ᱠᱚᱫᱚ ᱪᱮᱫ ᱠᱚᱨᱮᱱᱟᱜ ᱯᱮ ᱵᱮᱱᱟᱣ ᱵᱟᱲᱟᱭ ᱜᱮᱭᱟ?
ᱡᱚᱱᱚᱜ ᱫᱚ ᱮᱠᱟᱞᱛᱮ ᱟᱞᱮ ᱱᱟᱨᱠᱮᱞ ᱫᱟᱨᱮ ᱨᱮᱱᱟᱜ ᱜᱮ ᱡᱟᱦᱟᱸ ᱱᱟᱨᱠᱮᱞ ᱡᱚᱱᱚᱜ ᱠᱚ ᱢᱮᱛᱟᱜᱼᱟ᱾
ᱟᱸᱻ
ᱟᱞᱮ ᱚᱱᱛᱮ ᱫᱚ ᱡᱟᱹᱥᱛᱤ ᱜᱮ ᱚᱱᱟ ᱡᱚᱱᱚᱜ ᱛᱟᱦᱮᱱ ᱜᱮᱭᱟ ᱢᱟᱱᱮ ᱱᱟᱨᱠᱮᱞ ᱡᱚᱱᱚᱜ᱾
ᱚᱱᱛᱮ ᱥᱤᱨᱟᱹᱢ ᱠᱷᱟᱲᱟᱢ ᱠᱚᱫᱚ ᱵᱟᱹᱱᱩᱜᱼᱟ?
ᱥᱤᱨᱚᱢ ᱢᱮᱱᱟᱜ ᱜᱮᱭᱟ ᱛᱚ, ᱡᱟᱹᱥᱛᱤ ᱜᱮ ᱚᱱᱮ ᱱᱟᱨᱠᱮᱞ ᱡᱚᱱᱚᱜ ᱜᱮᱠᱚ ᱵᱮᱵᱚᱦᱟᱨ ᱜᱮᱭᱟ᱾
ᱟᱸ ᱥᱤᱨᱟᱹᱢ ᱠᱚᱫᱚ ᱨᱮᱱᱟᱜ ᱵᱮᱱᱟᱣ ᱫᱚ ᱵᱟᱰᱟᱭ ᱟᱠᱚ ᱥᱮ ᱵᱟᱝ?
ᱦᱮᱸ ᱵᱟᱰᱟᱭ ᱜᱮᱭᱟ ᱠᱚ ᱵᱩᱲᱦᱤ ᱠᱚ,
ᱵᱩᱲᱦᱤ ᱦᱚᱲ ᱠᱚ,
ᱦᱩᱸ ᱟᱞᱮ ᱥᱮᱫ ᱫᱚ ᱱᱟᱦᱟᱜ ᱵᱮᱱᱟᱣ ᱜᱮᱭᱟ ᱠᱚ ᱚᱱᱟ ᱦᱚᱸ ᱚᱱᱟᱜᱮ ᱱᱮᱛᱟᱨ ᱦᱚᱸ ᱪᱟᱞᱟᱜ ᱠᱟᱱᱟ᱾
ᱟᱨ ᱛᱟᱦᱞᱮ ᱱᱟᱨᱠᱮᱞ ᱡᱚᱱᱚᱜ ᱠᱚᱫᱚ ᱚᱱᱮ ᱚᱱᱟ ᱤᱭᱟᱹ ᱡᱚᱱᱚᱜ ᱠᱚᱫᱚ ᱵᱟᱝᱯᱮ ᱵᱮᱵᱚᱦᱟᱨ ᱜᱮᱭᱟ ᱥᱮ?
ᱵᱟᱝᱼᱟ ᱚᱱᱟ ᱠᱚᱫᱚ ᱟᱞᱮ ᱫᱚ ᱵᱟᱝ ᱜᱮ ᱞᱟᱜᱟᱣ ᱞᱮᱭᱟ᱾
ᱟᱪᱪᱷᱟ ᱟᱪᱪᱷᱟ
ᱚᱱᱟ ᱠᱚᱫᱚ ᱢᱚᱸᱡ ᱵᱚᱞᱮ ᱵᱟᱝᱠᱚ ᱟᱹᱭᱠᱟᱹᱣᱟ᱾ ᱟᱞᱮ ᱫᱚ ᱮᱚᱱᱛᱮ ᱥᱤᱨᱟᱹᱢ ᱜᱮ ᱜᱮ᱾
ᱚᱱᱟ ᱠᱷᱟᱹᱛᱤᱨ ᱛᱟᱦᱚᱞᱮ ᱚᱱᱟ ᱫᱚ ᱵᱟᱝᱠᱚ ᱵᱮᱵᱚᱦᱟᱨᱟ ᱵᱟᱝ?
ᱦᱳᱭ ᱚᱱᱟ ᱠᱚᱫᱚ ᱵᱟᱝ ᱵᱮᱵᱚᱦᱟᱨ ᱦᱩᱭᱩᱜ-ᱟ ᱦᱮᱸ ᱚᱱᱟ ᱠᱚᱦᱚᱸ ᱢᱮᱱᱟᱜ ᱜᱮᱭᱟ ᱛᱚ ᱥᱟᱸᱜᱮ ᱫᱷᱟᱨᱟ ᱜᱮ ᱜᱮ ᱟᱞᱮ ᱫᱤᱥᱚᱢ ᱱᱟ
ᱟᱪᱪᱷᱟ ᱟᱪᱪᱷᱟ ᱟᱹᱰᱤ ᱢᱟᱱᱮ ᱡᱟᱹᱥᱛᱤ ᱜᱮ ᱢᱮᱱᱟᱜ-ᱟ
ᱦᱳᱭ ᱡᱟᱹᱥᱛᱤ ᱜᱮᱭᱟ ᱱᱮᱛᱚᱜ ᱫᱚ ᱟᱯᱮ ᱥᱮᱫ ᱫᱚ ᱚᱝᱠᱟ ᱱᱟᱹᱭ ᱜᱟᱰᱟ ᱠᱚᱫᱚ ᱵᱟᱹᱱᱩᱜ-ᱟ
ᱢᱮᱱᱟᱜ ᱜᱮᱭᱟ ᱱᱟᱹᱭ ᱠᱚ ᱢᱮᱱᱟᱜ ᱜᱮᱭᱟ
ᱚ ᱞᱟᱹᱴᱩ ᱫᱷᱟᱨᱮ ᱜᱮ ᱥᱮ ᱠᱟᱹᱴᱤᱡ
ᱵᱟᱝᱟ ᱢᱟ ᱞᱟᱹᱴᱩ ᱞᱟᱹᱴᱩ ᱱᱟ ᱜᱮ
ᱦᱩᱸ
ᱮᱠᱫᱚᱢ
ᱦᱚᱭ ᱟᱞᱮ ᱥᱮᱫ ᱦᱚᱸ ᱱᱟᱦᱟᱜ ᱢᱮᱱᱟᱜ
ᱞᱟᱠᱴᱩ ᱫᱷᱟᱨᱟ ᱱᱟᱹᱭ ᱜᱮ ᱟᱹᱰᱤ ᱟᱪᱪᱷᱟ ᱟᱪᱪᱷᱟ
ᱟᱫᱚ ᱱᱟᱦᱟᱜ ᱚᱱᱟ ᱥᱟᱨᱟ ᱵᱚᱪᱷᱚᱨ ᱫᱚ ᱱᱟᱦᱟᱜ ᱚᱝᱠᱟ ᱵᱟᱝ ᱛᱟᱦᱮᱱᱟ ᱦᱳᱭ ᱟᱸᱡᱮᱫᱚᱜ ᱜᱮᱭᱟᱸ ᱫᱟᱜ ᱠᱚᱦᱚᱸ ᱠᱚᱢᱚᱜ ᱜᱮᱭᱟ ᱦᱮᱸ ᱦᱟᱱᱟ ᱥᱤᱛᱩᱝ ᱫᱤᱱ ᱫᱚ ᱱᱟᱦᱟᱜ ᱟᱸᱡᱮᱫᱚᱜ ᱜᱮᱭᱟ
ᱟᱪᱪᱷᱟ ᱵᱟᱝ-ᱟ ᱟᱞᱮ ᱥᱮᱫ ᱫᱚ
ᱦᱩᱰᱤᱧ ᱢᱟᱪᱷᱟᱣ ᱢᱮᱱᱟᱜ
ᱟᱞᱮᱥᱮᱫ ᱫᱚ ᱵᱟᱝᱟ ᱥᱤᱛᱩᱝ ᱫᱤᱱ ᱦᱚᱸ ᱢᱟᱱᱮ ᱟᱞᱮ ᱟᱪᱪᱷᱟ ᱟᱪᱪᱷᱟ ᱟᱞᱮ ᱥᱮᱫ ᱫᱚ ᱚᱱᱠᱟ ᱡᱷᱟᱨᱱᱟ ᱠᱚᱫᱚ ᱵᱟᱹᱱᱩᱜ-ᱟ ᱛᱚ ᱟᱞᱮᱥᱮᱫ ᱫᱚ ᱛᱚᱵᱮ ᱡᱷᱟᱨᱱᱟ ᱠᱚ ᱵᱟᱹᱱᱩᱜ-ᱟ ᱛᱚ ᱱᱟᱹᱭ ᱠᱚᱜᱮ ᱢᱮᱱᱟᱜ ᱜᱮᱭᱟ ᱱᱟᱹᱭ ᱨᱮᱦᱚ ᱥᱤᱛᱩᱝ ᱫᱤᱱ ᱫᱚ ᱫᱟᱜ ᱫᱚ ᱥᱮᱨᱚᱠᱚᱢ ᱵᱟᱝ ᱚᱡᱮᱫᱚᱜ-ᱟ ᱛᱟᱦᱮᱸ ᱫᱚ ᱛᱟᱦᱮᱱ ᱜᱮᱭᱟ
ᱴᱷᱤᱠ ᱜᱮᱭᱟ ᱜᱚᱝᱠᱮ ᱚᱠᱛᱚ ᱠᱷᱚ ᱱᱟᱦᱟᱜ ᱦᱩᱭᱩᱜ ᱠᱟᱱᱟ
ᱦᱳᱭ ᱦᱳᱭ ᱚᱠᱛᱚ ᱠᱚᱫᱚ ᱦᱳᱭ ᱦᱮᱡᱮᱱ ᱜᱮᱭᱟ
ᱴᱷᱤᱠ ᱴᱷᱤᱠ ᱢᱟ ᱟᱭᱢᱟ ᱥᱟᱨᱦᱟᱣ ᱜᱚᱝᱠᱮ
ᱦᱳᱭ ᱦᱳᱭ ᱟᱭᱢᱟ ᱜᱮ ᱱᱟᱭᱛᱮᱜᱮ ᱱᱟᱯᱟᱭ ᱜᱮ ᱛᱟᱦᱮᱸ